ᱦᱮᱸ ᱜᱚᱝᱠᱮ ᱡᱚᱦᱟᱨ ᱡᱚᱦᱟᱨ᱾
ᱦᱩᱸ ᱡᱚᱸᱦᱟᱨ ᱜᱮ᱾
ᱨᱚᱲᱠᱚ ᱱᱟᱯᱟᱭ ᱜᱮ ᱟᱸᱡᱚᱢᱚᱜ ᱠᱟᱱᱟ?
ᱦᱩᱸ ᱨᱚᱲ ᱠᱚᱫᱚ ᱮᱠᱷᱚᱱ ᱫᱚ ᱱᱟᱯᱟᱭ ᱜᱮ ᱵᱮᱥᱜᱮ ᱟᱸᱡᱚᱢᱚᱜ ᱠᱟᱱᱟ ᱛᱚ᱾
ᱪᱮᱫ ᱞᱮᱠᱟ ᱢᱮᱱᱟᱢ ᱛᱟᱞᱟᱝᱟ ᱛᱟᱞᱦᱮ ᱱᱤᱭᱟᱹ ᱵᱮᱲᱟ ᱫᱚ?
ᱦᱩᱸ ᱱᱤᱭᱟᱹ ᱵᱮᱲᱟ ᱫᱚ ᱮᱠᱷᱚᱱ ᱫᱚ ᱵᱮᱥ ᱜᱮ ᱢᱤᱱᱟᱹᱧᱟ, ᱟᱫᱚ ᱟᱢᱜᱮ ᱚᱠᱟᱞᱮᱠᱟ ᱢᱮᱱᱟᱜ ᱢᱮᱭᱟ ᱮᱠᱷᱚᱱ?
ᱤᱧᱦᱚᱸ ᱱᱟᱯᱟᱭ ᱜᱮ ᱢᱤᱱᱟᱹᱧ ᱛᱟᱞᱟᱝᱟ᱾ ᱦᱮᱸ ᱱᱚᱜᱼᱚᱭ ᱡᱮ ᱢᱤᱫᱴᱮᱱ ᱛᱤᱦᱤᱧ ᱱᱚᱜᱼᱚ ᱱᱚᱝᱠᱟᱱᱟᱜ ᱠᱟᱹᱢᱤ ᱛᱟᱞᱟᱛᱮ ᱟᱫᱚ ᱛᱮᱦᱮᱧ ᱵᱚᱱ ᱮᱸ ᱢᱮᱱ ᱜᱟᱱᱚᱜᱼᱟ ᱱᱚᱣᱟ ᱫᱚ ᱢᱤᱫᱴᱟᱱ ᱟᱵᱚᱱᱟᱜ ᱡᱩᱢᱤᱫ ᱦᱚᱸ ᱞᱮᱠᱟᱱᱟᱜ ᱜᱮ ᱟᱨ ᱢᱤᱫᱴᱮᱱ ᱫᱚ ᱞᱮᱭ ᱜᱟᱱᱚᱜᱼᱟ ᱮᱸ ᱥᱟᱶᱛᱟ ᱞᱟᱹᱜᱤᱫ ᱢᱤᱫᱴᱮᱱ ᱥᱮ ᱫᱟᱨᱟᱭ ᱠᱟᱱᱟᱱ ᱯᱚᱼᱯᱚᱝᱲᱟ ᱠᱚ ᱞᱟᱹᱜᱤᱫ ᱛᱮ ᱢᱤᱫᱴᱮᱱ ᱫᱟᱢᱟᱱ ᱢᱤᱫᱴᱮᱱ ᱮᱸᱻ ᱠᱟᱹᱢᱤ ᱜᱮ ᱞᱮᱭ ᱜᱟᱱᱚᱜᱼᱟ᱾ ᱛᱚ ᱱᱚᱣᱟ ᱠᱟᱹᱢᱤ ᱨᱮ ᱟᱢ ᱛᱩᱱᱟᱹᱜ ᱨᱟᱹᱥᱠᱟᱹ ᱢᱮᱱᱟᱢ ᱛᱟᱵᱚᱱᱟ?
ᱦᱮᱸ᱾ ᱱᱚᱣᱟ ᱠᱟᱹᱢᱤ ᱨᱮ ᱤᱧ ᱟᱹᱰᱤᱜᱮ ᱨᱟᱹᱥᱠᱟᱹᱧ ᱵᱩᱡᱷᱟᱹᱣᱮᱫᱟ ᱟᱵᱚ ᱡᱷᱚᱛᱚᱭ ᱦᱮᱸ ᱟᱹᱰᱤᱜᱮ ᱛᱮᱫ ᱡᱩᱢᱤᱫ ᱫᱟᱲᱮᱭᱟᱵᱚᱱ ᱠᱟᱱᱟᱭ ᱥᱮᱭᱛᱚ᱾ ᱦᱮᱸ ᱟᱫᱚ ᱢᱟᱱᱮ ᱟᱵᱚ ᱱᱚᱣᱟ ᱛᱟᱞᱟᱛᱮ ᱟᱵᱚᱣᱟᱜ ᱟᱲᱟᱝ ᱛᱮᱜᱮ ᱟᱭᱳ ᱟᱬᱟᱝ ᱛᱮᱵᱚᱱ ᱨᱚ ᱯᱚᱬ ᱫᱟᱲᱮᱭᱟᱜ ᱠᱟᱱᱟ ᱥᱟᱸᱶᱛᱮ ᱱᱚᱣᱟ ᱠᱚᱨᱮ ᱡᱟᱦᱟᱸ ᱮᱴᱟᱜ ᱢᱟᱱᱮ ᱦᱚᱸᱜᱼᱚᱭ ᱡᱟᱦᱟᱸ ᱥᱟᱺᱜᱤᱱ ᱥᱟᱺᱤᱱ ᱠᱚ ᱦᱚᱭᱛᱳ ᱵᱟᱝᱵᱚᱱ ᱪᱟᱞᱟᱣ ᱫᱟᱲᱮᱭᱟᱜ-ᱟ ᱚᱱᱟ ᱠᱷᱨᱮᱱᱟᱜ ᱟᱹᱨᱤᱪᱟᱹᱞᱤ ᱠᱚ ᱱᱚᱣᱟ ᱩᱸ ᱜᱟᱞᱢᱟᱨᱟᱣ ᱛᱟᱞᱟ ᱛᱮᱵᱚᱱ ᱵᱩᱡᱷᱟᱹᱣ ᱧᱟᱢ ᱫᱟᱲᱮᱭᱟᱜ ᱠᱟᱱᱟ᱾
ᱦᱳᱭ ᱱᱚᱜ-ᱚᱭ ᱛᱚᱵᱚᱱ ᱛᱮᱦᱮᱧ ᱡᱩᱫᱤ ᱵᱚᱱ ᱧᱮᱞᱟ ᱫᱩ ᱦᱟᱡᱟᱨ ᱛᱤᱱ ᱥᱟᱞ ᱢᱟᱲᱟᱝᱫᱚ ᱟᱵᱚᱱᱟᱜ ᱯᱟᱹᱨᱥᱤ ᱥᱮ ᱵᱷᱟᱥᱟ ᱥᱮᱞᱮᱫ ᱵᱟᱭ ᱛᱟᱦᱮᱸ ᱠᱟᱱᱟ ᱥᱚᱝᱵᱤᱫᱷᱟᱱ ᱨᱮᱦᱚᱸ᱾ ᱛᱚ ᱚᱱᱟ ᱞᱮᱠᱟ ᱛᱮᱫᱚ ᱟᱵᱚᱫᱚ ᱟᱵᱚᱱᱟᱜ ᱩᱯᱨᱩᱢ ᱜᱮ ᱯᱟᱞᱮᱱ ᱮᱸ ᱚᱝᱠᱟᱫᱚ ᱵᱟᱭ ᱛᱟᱦᱮᱸ ᱠᱟᱱᱟ᱾ ᱢᱟᱱᱮ ᱱᱟᱢ ᱧᱩᱛᱩᱢ ᱞᱮᱠᱟ ᱚᱯᱷᱤᱥᱤᱭᱟᱞ ᱵᱷᱟᱵᱛᱮ ᱟᱵᱚᱱᱟᱜ ᱢᱤᱫᱴᱮᱱ ᱩᱯᱨᱩᱢ ᱵᱟᱭ ᱛᱟᱦᱮᱸ ᱠᱟᱱᱟ᱾ ᱟᱫᱚ ᱫᱚ ᱚᱱᱟᱦᱚᱸ ᱟᱵᱚ ᱛᱮᱦᱮᱧ ᱵᱷᱟᱥᱟ ᱥᱮᱞᱮᱫ ᱮᱱ ᱛᱟᱵᱚᱱᱟ᱾
ᱥᱮ ᱮ ᱛᱮᱦᱮᱧ ᱟᱵᱚᱱᱟᱜ ᱩᱸ ᱜᱩᱜᱩᱞ ᱠᱚᱨᱮᱦᱚᱸ ᱧᱮᱞᱚᱜᱚᱜ ᱠᱟᱱᱟ ᱤᱛᱳᱜᱫᱚ᱾ ᱵᱟᱹᱭ ᱵᱟᱹᱭᱛᱮ ᱟᱵᱚᱱᱟᱜ ᱚᱛᱮ ᱠᱟᱹᱢᱤ ᱦᱚᱨᱟ ᱠᱚ ᱞᱟᱦᱟ ᱟᱠᱟᱱᱟ ᱛᱚ ᱪᱤᱫ ᱞᱮᱠᱟᱢ ᱢᱮᱫ ᱧᱮᱞ ᱛᱟᱵᱚᱱᱟ ᱚᱝ᱾
ᱮᱠᱫᱚᱢ ᱱᱚᱣᱟᱫᱚ ᱟᱹᱰᱤ ᱵᱮᱥ ᱛᱟᱯᱚ ᱡᱚᱠᱷᱚᱱ ᱟᱸ ᱵᱟᱝ ᱥᱮᱞᱮᱫ ᱞᱮᱱᱟ ᱩᱱ ᱚᱠᱛᱚ ᱟᱵᱚ ᱠᱟᱲᱟᱝ ᱥᱮ ᱧᱩᱛᱟᱹᱛ ᱨᱮᱵᱚᱱ ᱛᱟᱦᱮᱸ ᱠᱟᱱᱟ ᱦᱮᱛᱚᱜ ᱫᱚ ᱚᱱᱟ ᱡᱚᱠᱷᱚᱱ ᱥᱮᱞᱮᱫ ᱚᱠᱛᱚᱠᱷᱚᱱ ᱜᱮ ᱟᱵᱚ ᱦᱤᱛᱳᱜ ᱦᱚᱨ ᱰᱟᱦᱟᱨ ᱢᱟᱨᱥᱟᱞᱮᱱ ᱞᱮᱠᱟ ᱧᱮᱞᱚᱜ ᱠᱟᱱᱟ ᱥᱮ ᱥᱮᱤᱛᱚᱜ᱾ ᱧᱮᱞ ᱦᱚᱨ ᱨᱮᱜᱮ ᱢᱮᱱᱟᱜᱼᱟ ᱱᱤᱛᱚᱜ ᱫᱚ ᱢᱟᱹᱱᱮᱜ ᱱᱟᱯᱟᱭ ᱜᱮᱵᱚᱱ ᱠᱚᱨᱟᱣ ᱤᱫᱤ ᱫᱟᱲᱮᱭᱟᱜ ᱠᱟᱱᱟ ᱵᱟᱠᱷᱟᱱ ᱫᱚ ᱱᱤᱛᱚᱜᱫᱚ ᱟᱵᱚ ᱡᱟᱦᱟᱱᱟᱜ ᱜᱮ ᱪᱮᱫ ᱦᱚᱸ ᱵᱟᱵᱟᱱ ᱪᱤᱠᱟ ᱫᱟᱲᱮᱭᱟᱜᱠᱮ ᱥᱮ ᱱᱚᱣᱟ ᱦᱤᱛᱚᱜ ᱟᱭᱚ ᱚᱲᱟᱝ ᱛᱮ ᱨᱚᱲᱦᱚᱸ ᱵᱚᱵᱚᱱ ᱫᱟᱲᱮ ᱠᱮᱭᱟ᱾
ᱟᱹᱰᱤ ᱱᱟᱯᱟᱭ ᱛᱮᱦᱮᱧ ᱱᱚᱼ ᱚᱝᱠᱟᱱᱟᱜ ᱜᱮ ᱢᱤᱫᱴᱮᱱ ᱠᱟᱹᱢᱤ ᱦᱚᱨᱟ ᱟᱸ ᱞᱟᱦᱟᱜ ᱠᱟᱱᱟ ᱦᱚᱭᱛᱚ ᱱᱚᱣᱟ ᱠᱟᱹᱢᱤ ᱫᱚ ᱱᱚᱝᱠᱟᱱ ᱢᱤᱫᱴᱮᱱ ᱡᱤᱱᱤᱥ ᱠᱟᱱᱟ ᱡᱮ ᱡᱤᱣᱤ ᱡᱟᱹᱛᱤ ᱦᱚᱲᱢᱚ ᱫᱚ ᱰᱷᱮᱨ ᱫᱤᱱ ᱫᱚ ᱵᱟᱭ ᱛᱟᱦᱮᱱᱟ ᱠᱟᱹᱢᱤ ᱴᱚᱠᱟᱜ ᱢᱮ ᱱᱚᱝᱠᱟᱱᱟᱜ ᱥᱟᱶᱛᱟ ᱞᱟᱹᱜᱤᱫ
ᱱᱚᱣᱟᱫᱚ ᱡᱟᱭᱡᱩᱜᱽ ᱛᱟᱦᱮᱱᱟ᱾
ᱮᱠᱫᱚᱢ᱾
ᱥᱮ ᱪᱮᱫ ᱞᱮᱠᱟ?
ᱦᱳᱭ ᱮᱠᱫᱚᱢ ᱱᱚᱣᱟᱫᱚ ᱥᱟᱹᱨᱤ ᱠᱟᱛᱷᱟ ᱜᱮ ᱮᱠ
ᱛᱮᱦᱮᱧ᱾ ᱱᱚᱣᱟ ᱢᱚᱴᱟᱢᱩᱴᱤ ᱠᱟᱹᱢᱤ ᱛᱟᱞᱟ ᱛᱮ ᱱᱚᱸᱰᱮ ᱫᱚ ᱚᱠᱚᱭᱟᱜ ᱦᱚᱸ ᱚᱠᱚᱭ ᱥᱟᱞᱟᱜ ᱯᱚᱨᱤᱪᱚᱭ ᱵᱟᱹᱱᱩᱜ ᱛᱟᱵᱚᱱᱟ ᱚᱭ ᱡᱮᱢ ᱴᱮᱱ ᱵᱚᱲ ᱨᱚᱯᱚᱲ ᱛᱟᱞᱟ ᱛᱮ ᱢᱤᱫᱴᱮᱱ ᱢᱤᱫᱴᱮᱱ ᱮ ᱥᱟᱶᱛᱟ ᱨᱮᱱᱟᱜ ᱢᱤᱫᱴᱮᱱ ᱮ ᱠᱟᱛᱷᱟᱢᱟ ᱨᱟᱠᱟᱵ ᱦᱚᱴᱚᱮᱫ ᱠᱟᱱᱟ ᱱᱚᱣᱟ ᱢᱤᱰᱤᱭᱟ ᱡᱟᱢᱟᱱᱟ ᱨᱮ ᱛᱚ
ᱦᱩᱸ ᱾
ᱢᱤᱫ ᱫᱤᱱ ᱦᱤᱞᱳᱜ ᱱᱚᱣᱟ ᱫᱚ ᱧᱮᱞᱚᱜᱚᱜᱼᱟ ᱡᱮ ᱫᱟᱨᱟᱭ ᱠᱷᱚᱱ ᱯᱚᱼᱯᱚᱝᱲᱟ ᱠᱚᱫᱚ ᱯᱮ ᱱᱚᱣᱟ ᱫᱚ ᱢᱤᱫᱴᱮᱱ ᱫᱩᱨᱩᱵ ᱞᱮᱠᱟ ᱠᱚ ᱧᱮᱞᱟ ᱟᱨᱠᱤ ᱾
ᱮᱠᱫᱚᱢ᱾ ᱮᱠᱫᱚᱢ ᱥᱟᱹᱨᱤ ᱠᱟᱛ ᱜᱮ ᱡᱟᱦᱟᱸ ᱦᱤᱡᱩᱜ ᱠᱟᱱ ᱯᱚᱼᱯᱚᱝᱲᱟ ᱠᱚ ᱱᱤᱛᱚᱜ ᱱᱚᱣᱟ ᱠᱚ ᱛᱮᱭᱟᱨ ᱦᱚᱴᱚ ᱠᱚ ᱠᱷᱟᱱ ᱜᱮ ᱛᱟᱞᱮᱭᱟ ᱠᱚ ᱵᱟᱝ ᱟᱞᱮ ᱠᱚ ᱠᱚᱨᱟᱣ ᱦᱚᱴᱚ ᱠᱟᱜ ᱛᱟᱞᱮᱭᱟ ᱥᱮ ᱠᱚ ᱦᱚᱭ ᱦᱳᱭᱛᱚ ᱟᱞᱮ ᱚᱱᱟ ᱵᱚᱞᱮ ᱧᱮᱞ ᱰᱷᱤᱥᱩ ᱫᱟᱞᱮ ᱞᱟᱲᱟᱜ ᱠᱟᱱᱟ ᱥᱮᱞᱮ ᱧᱟᱢ ᱫᱟᱞᱮ ᱟᱨ ᱦᱤᱛᱚᱜ ᱟᱵᱚ ᱪᱮᱫ ᱟᱵᱚᱱ ᱪᱤᱠᱟᱹ ᱫᱟᱲᱭᱟᱜᱼᱟ ᱾ ᱯᱚᱨᱮᱛ ᱛᱮ ᱟᱵᱚᱠᱚ ᱫᱩᱥᱟᱹᱭ ᱵᱚᱱᱟ ᱟᱵᱚ ᱨᱮᱱ ᱯᱚᱸᱜᱟ ᱠᱚ ᱞᱟᱹᱭ ᱟᱠᱚ ᱛᱚᱠᱷᱚᱱ ᱠᱷᱚᱱ ᱡᱟᱦᱟᱸᱭ ᱠᱚ ᱛᱟᱦᱮᱸ ᱠᱟᱱᱟ ᱜᱚᱲᱚᱢ ᱦᱟᱲᱟᱢ ᱵᱩᱲᱤ ᱪᱮᱫᱟᱜ ᱵᱟᱠᱚ ᱡᱤᱛᱟᱹᱣ ᱦᱚᱴᱚ ᱟᱠᱟᱫᱟ ᱠᱚ?
ᱦᱳᱭ ᱡᱮᱢᱚᱱ ᱱᱚᱣᱟ ᱫᱚ ᱢᱟᱲᱟᱝ ᱫᱚ ᱟᱵᱚᱱᱟᱜ-ᱟ ᱵᱷᱩᱞ᱾ ᱨᱮᱦᱚᱸ ᱛᱟᱞ ᱥᱟᱞᱤᱴ ᱠᱚ ᱨᱮᱱᱟᱜ ᱱᱚᱝᱠᱟᱱᱟᱜ ᱥᱩᱡᱳᱜᱽ ᱥᱩᱵᱤᱫᱷᱟ ᱵᱟᱭ ᱛᱟᱦᱮᱸ ᱠᱟᱱᱟ ᱱᱟᱦᱜ ᱫᱚ ᱱᱚᱣᱟ ᱠᱚ ᱨᱮᱱᱟᱜ ᱦᱚᱸ ᱠᱟᱹᱴᱤᱡ ᱟᱵᱚ ᱛᱮᱦᱮᱧ ᱜᱚᱫᱚᱭ ᱮᱢᱟᱵᱚᱱ ᱠᱟᱱᱟ ᱾ ᱦᱮᱸ, ᱛᱚ ᱛᱮᱦᱮᱧ ᱱᱚᱣᱟ ᱨᱮ ᱛᱤᱱᱟᱹᱜ ᱮᱢ ᱦᱳᱭᱛᱚ ᱥᱟᱱᱟᱢ ᱦᱚᱲ ᱱᱚᱣᱟ ᱨᱮᱱᱟᱜ ᱵᱮᱵᱚᱦᱟᱨ ᱵᱟᱠᱚ ᱵᱟᱲᱟᱭᱮᱫ ᱛᱟᱵᱚᱱᱟ ᱾ ᱱᱚᱜᱼᱚᱭ ᱡᱮᱢᱚᱱ ᱪᱟᱹᱴᱡᱤᱵᱩᱴᱤ ᱠᱚ ᱧᱮᱞᱚᱜᱚᱜ ᱠᱟᱱᱟ ᱡᱮ ᱡᱟᱦᱟᱸ ᱜᱮᱵᱚᱱ ᱠᱷᱚᱡ ᱠᱟᱱᱟ ᱡᱟ ᱩᱰᱟᱹᱝ ᱜᱮ ᱟᱵᱚ ᱠᱤᱱᱛᱩ ᱠᱚ ᱮᱢᱟᱵᱚᱱ ᱠᱟᱱᱟ ᱾ ᱥᱮ ᱪᱮᱫ ᱞᱮᱠᱟ?
ᱦᱳᱭ ᱮᱠᱫᱚᱢ ᱢᱨᱯ ᱾
ᱯᱟᱨᱥᱤ ᱥᱮ ᱮᱴᱟᱜ ᱪᱮᱫ ᱠᱚ ᱠᱟᱛᱮ ᱵᱚᱱ ᱞᱟᱵᱚᱱ ᱡᱟ ᱡᱩᱴᱤ ᱡᱟᱦᱟᱸ ᱠᱚ ᱜᱮ ᱾ ᱠᱩᱞ ᱛᱚᱨᱟᱭ ᱞᱮᱭᱟ ᱠᱚ ᱟᱵᱚᱣᱟᱜ ᱱᱚᱛᱮ ᱛᱚ ᱦᱚᱸᱜᱼᱚᱭ ᱱᱚᱣᱟ ᱠᱚᱨᱮ ᱡᱚᱛᱚ ᱠᱤᱪᱷᱩ ᱴᱮᱠᱱᱤᱠᱮᱞ ᱨᱮ ᱥᱮ ᱱᱚᱣᱟ ᱡᱟᱦᱟᱸ ᱴᱮᱠᱱᱤᱠᱮᱞ ᱥᱤᱥᱴᱮᱢ ᱴᱟᱜ ᱡᱟᱦᱟᱸ ᱠᱚ ᱩᱰᱩᱝ ᱠᱟᱫᱟ ᱛᱚ ᱱᱚᱣᱟ ᱠᱤᱪᱷᱩ ᱟᱵᱚᱣᱟᱜ ᱟᱲᱟᱝ ᱛᱮ ᱧᱮᱞ ᱫᱟᱲᱮᱭᱟᱜ ᱠᱟᱱᱟ ᱥᱮ ᱚᱱᱟ ᱨᱮᱱᱟᱜ ᱠᱩᱠᱞᱤ ᱠᱟᱛᱮ ᱛᱮᱞᱟ ᱦᱚᱸᱵᱚᱱ ᱧᱟᱢ ᱫᱟᱲᱮᱭᱟᱜ ᱠᱟᱱᱟ ᱵᱚᱱ ᱾
ᱟᱵᱚ ᱞᱮᱠᱟᱛᱮ ᱟᱵᱚ ᱱᱚᱣᱟ ᱵᱚᱱ ᱵᱮᱵᱚᱦᱟᱨ ᱫᱟᱲᱮᱭᱟᱜ ᱠᱟᱱᱟ ᱟᱵᱚᱱᱟᱜ ᱟᱲᱟᱝ ᱛᱮ ᱾ ᱦᱮᱸ ᱾
ᱠᱟᱱᱟ ᱥᱟᱶᱛᱮ ᱚᱱᱟ ᱨᱮᱱᱟᱜ ᱯᱟᱱᱛᱷᱟ ᱦᱚᱸ ᱟᱹᱰᱤ ᱱᱟᱯᱟᱭ ᱜᱮᱭᱟ, ᱟᱵᱚ ᱡᱟᱦᱟᱸᱱᱟᱜ ᱜᱮᱛᱚ ᱾ ᱫᱚᱨᱠᱟᱨᱼᱟ ᱦᱚᱭᱛᱳ ᱡᱟᱦᱟᱸ ᱥᱮᱫ ᱵᱚᱱ ᱪᱟᱞᱟᱜᱼᱟᱵᱚᱱ ᱵᱟᱵᱚᱱ ᱵᱩᱡ ᱫᱟᱲᱮᱭᱟᱜ ᱠᱟᱱᱟ ᱾ ᱱᱚᱸᱰᱮᱢ ᱠᱩᱞᱤ ᱞᱮᱠᱷᱟᱱ ᱜᱮ ᱡᱚᱛᱚ ᱠᱤᱪᱷᱩ ᱨᱮᱱᱟᱜ ᱛᱮᱞᱟᱭ
ᱦᱮᱡ ᱟᱢ ᱠᱟᱱᱟ ᱾ ᱫᱚ ᱾
ᱱᱚᱣᱟ ᱫᱚ ᱧᱮᱞ ᱧᱮᱞ ᱛᱮᱜᱮ ᱱᱚᱝᱠᱟ ᱰᱮᱵᱷᱞᱚᱯᱚᱜ ᱠᱟᱱᱟ, ᱱᱚᱣᱟ ᱫᱚ ᱰᱮᱵᱷᱞᱚᱯ ᱫᱚ ᱠᱤᱱᱛᱩ ᱡᱩᱫᱤ ᱵᱚᱱ ᱧᱮᱞᱟ ᱤᱧ ᱟᱭᱳ ᱵᱚᱱᱟ ᱡᱮ ᱱᱚᱣᱟ ᱫᱚ ᱩᱸ ᱾ ᱟᱵᱚ ᱛᱮ ᱜᱮ ᱟᱵᱚᱨᱮᱱ ᱦᱚᱲ ᱱᱚᱝᱠᱟ ᱠᱚ ᱠᱟᱹᱢᱤ ᱠᱟᱱᱟ ᱟᱨ ᱱᱚᱣᱟ ᱠᱤᱱᱛᱩ ᱞᱟᱦᱟ ᱤᱫᱤᱜ ᱠᱟᱱᱟ ᱾ ᱥᱮ ᱪᱮᱫᱞᱮᱠᱟ? ᱱᱚᱸᱰᱮ ᱫᱚ ᱡᱚᱛᱚ ᱴᱮᱠᱱᱤᱠᱮᱞ ᱥᱤᱥᱴᱮᱢ ᱛᱮᱫᱚ ᱵᱟᱝ ᱦᱩᱭᱩᱜ ᱠᱟᱱᱟ ᱾ ᱱᱚᱣᱟ ᱨᱮ ᱴᱮᱠᱱᱤᱠᱮᱞ ᱨᱮᱠᱚ ᱠᱟᱹᱢᱤ ᱠᱟᱱ ᱛᱟᱵᱚᱱ ᱛᱮ ᱛᱮᱦᱮᱧ ᱱᱚᱣᱟ ᱟᱸ ᱠᱟᱹᱢᱤ ᱠᱚ ᱞᱟᱦᱟᱜ ᱠᱟᱱᱟ ᱾ ᱮᱨ ᱯᱚᱨᱮ ᱟᱵᱚ ᱵᱚᱱ ᱧᱮᱞ ᱧᱟᱢ ᱮᱫᱟ ᱾
ᱮᱠᱫᱚᱢ ᱮᱠᱫᱚᱢ, ᱱᱚᱣᱟ ᱫᱚ ᱮᱠᱟᱫᱚᱢ ᱥᱟᱹᱨᱤ ᱠᱟᱛᱷᱟ ᱾ ᱟᱵᱚ ᱡᱟᱦᱟᱸ ᱱᱚᱣᱟ ᱴᱮᱠᱱᱤᱠᱮᱞ ᱥᱤᱥᱴᱮᱢ ᱨᱮ ᱡᱟᱦᱟᱸ ᱢᱮᱥᱤᱱ ᱠᱚ ᱩᱰᱩᱝ ᱫᱟᱠᱚ ᱾ ᱦᱮᱸ, ᱱᱚᱣᱟ ᱢᱮᱥᱤᱱ ᱠᱚ ᱱᱚᱣᱟ ᱢᱮᱥᱤᱱ ᱨᱮ ᱱᱤᱡᱮᱨ ᱴᱟᱠᱟ ᱫᱚ ᱥᱮᱬᱟ ᱠᱟᱛᱮ ᱫᱚ ᱦᱚᱪᱚ ᱦᱩᱭᱩᱜ ᱛᱟᱵᱚᱱᱟ ᱥᱮ ᱟᱵᱚᱱ ᱩᱱᱤ ᱦᱚᱨ ᱚᱠᱟᱞᱮᱠᱟ ᱛᱟᱢ ᱪᱮᱫ ᱞᱮᱠᱟ ᱠᱚᱨᱟᱣᱟ ᱟᱨᱠᱤ ᱟᱵᱚ ᱚᱱᱟ ᱠᱚ ᱡᱚᱛᱚ ᱠᱤᱪᱷᱩ ᱵᱚᱱ ᱪᱮᱫ ᱟᱭᱟ ᱾ ᱚᱱᱟ ᱪᱮᱫ ᱢᱤᱫᱤᱱ ᱪᱮᱫᱟᱭᱠᱷᱟᱱ ᱜᱮ ᱢᱤᱫ ᱫᱤᱱ ᱦᱤᱞᱳ ᱟᱵᱚ ᱚᱱᱟ ᱨᱮᱱᱟᱜ ᱮᱱᱥᱟᱨ ᱥᱮ ᱛᱮᱞᱟ ᱠᱚ ᱡᱚᱛᱚ ᱨᱩᱣᱟᱹᱲ ᱫᱟᱲᱮᱭᱟᱵᱚᱱᱟ ᱮᱠᱫᱚᱢ ᱾
ᱛᱮᱦᱤᱧ ᱥᱩᱫᱷᱩ ᱟᱵᱚ ᱥᱟᱱᱛᱟᱲ ᱥᱩᱢᱩᱝ ᱫᱚ ᱵᱟᱝᱸᱟ ᱥᱟᱱᱛᱟᱲ ᱵᱷᱟᱥᱟ ᱵᱷᱟᱜᱤ ᱮᱴᱟᱜ ᱡᱟᱹᱛᱤ ᱦᱚᱸ ᱱᱚᱰᱮ ᱠᱤᱱᱛᱩ ᱟᱵᱚᱱᱟᱜ ᱱᱚᱟᱨᱮ ᱢᱟᱱᱮ ᱜᱚᱲᱚ ᱠᱚ ᱧᱟᱢᱟ ᱟᱹᱰᱤ ᱡᱳᱨ ᱾ ᱥᱮ ᱪᱮᱫ ᱞᱮᱠᱟ ᱢᱚᱱᱮᱼᱟ ᱟᱢ ᱢᱤᱫᱴᱮᱱ ᱚᱠᱛᱚ ᱟᱵᱚ ᱟᱵᱚ ᱦᱚᱳᱭᱛᱚ ᱦᱤᱱᱫᱤ ᱵᱷᱟᱥᱟᱵᱷᱟᱥᱤ ᱥᱮ ᱮᱴᱟᱜ ᱯᱟᱹᱨᱥᱤ ᱠᱚᱨᱮᱱᱟᱜ ᱡᱟᱦᱟᱸ ᱞᱮᱠᱟ ᱡᱚᱛᱚ ᱵᱟᱵᱚᱱ ᱵᱩᱡᱷᱟᱹᱣ ᱜᱮᱭᱟ, ᱦᱤᱱᱫᱤ ᱫᱚ ᱡᱚᱛᱚ ᱜᱮᱵᱚᱱ
ᱟᱨ ᱡᱟᱦᱟᱸ ᱮᱴᱟᱜ ᱟᱨᱦᱚᱸ ᱱᱚᱝᱠᱟ ᱡᱩᱫᱟᱹ ᱡᱩᱫᱤ ᱦᱮᱸ ᱮᱞᱟᱠᱟ ᱨᱮᱱ ᱦᱮᱱᱟᱜ ᱵᱚᱱᱟ ᱥᱮ᱾ ᱟᱫᱚ ᱚᱱᱟ ᱟᱯ ᱟᱠᱚᱣᱟᱜ ᱯᱟᱹᱨᱥᱤ ᱫᱚ, ᱠᱚᱢ ᱵᱮᱥᱤ ᱠᱷᱟᱱᱡ ᱜᱮ ᱵᱮᱝᱜᱚᱞ ᱥᱮᱫ ᱨᱮᱱ᱾ ᱵᱟᱝᱞᱟ, ᱥᱮ ᱡᱷᱟᱲᱠᱷᱚᱸᱱᱰ ᱥᱮᱫ ᱨᱮᱱ ᱦᱤᱱᱫᱤ, ᱩᱲᱤᱥᱟ ᱥᱮᱫ ᱨᱮᱱ ᱩᱲᱤᱭᱟᱹ ᱱᱚᱣᱟ ᱠᱚᱫᱚ ᱢᱤᱫᱴᱮᱱ ᱮᱞᱟᱠᱟ ᱨᱮ, ᱞᱮᱠᱟᱛᱮ ᱡᱩᱫᱟᱹ ᱡᱩᱫᱟᱹ ᱴᱷᱟᱶ ᱞᱮᱠᱟᱱᱟᱜ ᱵᱷᱟᱥᱟ ᱵᱚᱱ, ᱟᱯᱱᱟᱨ ᱟᱠᱟᱫ ᱨᱮᱦᱚᱸ ᱥᱟᱱᱛᱟᱲᱟᱜ ᱫᱚ, ᱥᱚᱢᱯᱩᱨᱱᱚ ᱵᱷᱮᱜᱟᱨ ᱯᱟᱹᱨᱥᱤ ᱠᱟᱱᱟ ᱥᱮ?
ᱦᱮᱸ, ᱦᱩᱸ᱾
ᱛᱚ, ᱛᱮᱦᱮᱧ
ᱟᱫᱚ ᱱᱚᱜᱼᱚᱭ ᱛᱚ ᱧᱮᱞᱜ ᱠᱟᱱᱟ, ᱱᱚᱜᱚᱭ ᱡᱟᱦᱟᱸ ᱡᱤᱱᱤᱥ ᱜᱮ ᱧᱮᱞ ᱢᱮ ᱮᱸ, ᱻ ᱤᱝᱞᱤᱥ ᱠᱚᱨᱮᱱᱟᱜ ᱦᱚᱭᱛ ᱟᱵᱚ ᱦᱚᱲ ᱵᱟᱵᱚᱱ ᱵᱩᱡᱷᱟᱹᱣ ᱫᱟᱲᱮᱭᱟᱜᱼᱟ᱾ ᱪᱮᱫ ᱦᱳᱭᱛᱚ ᱡᱚᱛᱚ ᱦᱚᱲᱛᱮ, ᱩᱱᱟᱹᱜ ᱚᱞᱚᱜ ᱯᱟᱲᱦᱟᱜ ᱫᱚ ᱵᱟᱚᱱ ᱵᱟᱲᱟᱭᱟ ᱥᱮ᱾ ᱟᱫᱚ ᱚᱸᱰᱮ ᱚᱱᱟ ᱤᱝᱞᱤᱥ ᱛᱮ ᱚᱰᱮ ᱪᱮᱫ ᱨᱚᱲ ᱟᱠᱟᱱᱟ, ᱟᱫᱚ ᱚᱱᱟ ᱡᱩᱫᱤ ᱱᱤᱛᱚᱜ ᱱᱤᱛᱚᱜ ᱡᱟᱦᱟᱸ ᱴᱮᱠᱱᱤᱠᱮᱞ ᱥᱤᱥᱴᱮᱢ ᱦᱮᱡ ᱟᱠᱟᱱᱟ, ᱛᱚ ᱡᱟᱦᱟᱸ ᱱᱤᱭᱟᱹ ᱱᱟᱣᱟ ᱱᱤᱭᱟᱹ ᱡᱟᱢᱟᱱᱟ ᱨᱮ, ᱟᱫᱚ ᱱᱤᱛᱚᱜ ᱡᱩᱫᱤ ᱚᱱᱟ ᱡᱩᱫᱤ ᱵᱚᱱ, ᱟᱸ ᱴᱨᱟᱱᱥᱤᱞᱮᱴ ᱞᱮᱠᱷᱟᱱ ᱟᱵᱚ ᱥᱟᱱ ᱦᱳᱭ ᱯᱟᱸᱡᱟᱭᱟᱵᱚᱱ ᱚᱱᱟ ᱟᱵᱚ ᱦᱟᱭ ᱛᱚ, ᱟᱵᱚ ᱟᱲᱟᱝ ᱛᱮᱵᱚᱱ ᱯᱟᱲᱦᱟᱣ ᱫᱟᱲᱮᱭᱟᱜᱼᱟ, ᱥᱮ ᱵᱚᱱ ᱵᱩᱡ ᱫᱟᱲᱮᱭᱟᱜᱼᱟ᱾ ᱡᱮ ᱱᱚᱣᱟ ᱨᱮᱫᱚ ᱱᱤᱭᱟᱹ ᱠᱤᱪᱷᱩ ᱚᱞ ᱟᱠᱟᱱᱟ ᱢᱮᱱᱛᱮ ᱮᱠᱫᱚᱢ᱾
ᱚᱱᱠᱟᱜᱮ ᱯᱟᱞᱮᱱ ᱟᱵᱚᱱᱟᱜ ᱱᱚᱣᱟ ᱪᱮᱫ, ᱥᱚᱵᱫᱚ ᱠᱟᱱᱟ ᱥᱮ ᱡᱟᱦᱟᱸ ᱟᱹᱲᱟᱹ ᱠᱟᱱᱟ ᱚᱱᱟ ᱟᱹᱲᱟᱹ ᱠᱤᱱᱛᱩ, ᱡᱟᱦᱟᱸᱭ ᱵᱟᱠᱚ ᱵᱩᱡᱷᱟᱹᱣ ᱫᱟᱲᱮᱭᱟᱜᱼᱟ, ᱚᱱᱟ ᱠᱤᱱᱛᱩ ᱚᱸᱰᱮ ᱟᱵᱚ ᱚ, ᱱᱚᱣᱟ ᱢᱟᱫᱽᱫᱷᱚᱢ ᱛᱮᱜᱮ᱾ ᱛᱮᱦᱮᱧ ᱩᱱᱤ ᱤᱭᱟᱹ ᱮᱢ ᱫᱟᱲᱮᱭᱟᱵᱚᱱ ᱠᱟᱱᱟᱭ ᱟᱵᱚ ᱛᱮᱞᱟ᱾ ᱛᱚ ᱱᱚᱣᱟ ᱦᱚᱸ ᱡᱚᱛᱚ ᱞᱟᱹᱜᱤᱫ ᱥᱩᱵᱤᱫᱷᱟ ᱠᱟᱱᱟ᱾
ᱦᱳᱭ ᱱᱚᱣᱟ ᱜᱟᱹᱰᱤ ᱥᱩᱵᱤᱫᱷᱟ ᱟᱠᱟᱫ ᱵᱚᱱᱟᱭ, ᱠᱟᱨᱚᱱ ᱟᱵᱚ ᱡᱟᱦᱟᱱᱟᱜ ᱛᱮᱞᱟᱜᱮ ᱟᱵᱚᱣᱟᱜ ᱥᱚᱜᱮ ᱥᱮ ᱠᱤᱪᱩ ᱥᱮᱠᱮᱱᱰ, ᱢᱟᱱᱮ ᱠᱤᱪᱩ ᱢᱤᱱᱤᱴ ᱢᱳᱫᱷᱮ ᱨᱮᱜᱮ ᱟᱵᱚ ᱦᱮᱸ ᱛᱮᱞᱟᱭ ᱮᱢ ᱨᱩᱣᱟᱹᱲ ᱟᱵᱚᱱ ᱠᱟᱱᱟ, ᱡᱟᱦᱟᱱᱟᱜ ᱜᱮ ᱵᱟᱝ ᱵᱟᱲᱟᱭ ᱨᱮᱫᱚ᱾ ᱟᱨ ᱞᱟᱦᱟ ᱛᱮᱫᱚ, ᱪᱮᱫ ᱪᱤᱠᱟᱹ ᱠᱚᱜᱼᱟ ᱡᱚᱫᱤ ᱟᱵᱚ ᱵᱟᱵᱚᱱ ᱵᱟᱲᱟᱭᱟ ᱦᱚᱲ ᱠᱩᱞᱤᱭᱮᱢ ᱦᱟᱯᱮ ᱩᱱᱤ ᱦᱚᱲᱮᱢ ᱧᱟᱢᱮᱭᱟ ᱥᱮ ᱵᱟᱝ᱾ ᱢᱟᱱᱮ ᱟᱹᱰᱤ ᱫᱤᱱ ᱥᱚᱢᱚᱭ ᱞᱟᱜᱟᱣ ᱜᱚᱫ ᱠᱚᱜ-ᱟ, ᱱᱤᱛᱳᱜ ᱫᱚ ᱢᱟᱱᱮ ᱥᱚᱢᱚᱭ ᱢᱟᱱᱮ ᱢᱤᱫᱴᱟᱝ ᱟᱵᱚ ᱥᱚᱢᱚᱭ ᱨᱮᱱᱟᱜ ᱯᱩᱨᱟᱹ, ᱟᱵᱚ ᱜᱟᱛᱟᱠ ᱨᱮᱱ ᱦᱚᱲ ᱵᱩᱡᱽ ᱧᱟᱢ ᱟᱠᱟᱫᱟ ᱡᱮ, ᱢᱤᱫᱴᱟᱝ ᱥᱚᱢᱚᱭ ᱨᱮ ᱛᱤᱱᱟᱹᱜ ᱢᱩᱞᱞᱚ ᱠᱟᱱᱟ ᱢᱮᱱᱛᱮ ᱮᱠᱫᱚᱢ᱾
ᱦᱭ ᱢᱟᱱᱮ ᱡᱩᱫᱤ ᱧᱮᱞᱚᱜᱚᱜᱼᱟ, ᱤᱧ ᱢᱤᱫᱴᱟᱝ ᱡᱩᱜᱽ ᱪᱮᱫ ᱞᱮᱠᱟ ᱛᱟᱦᱮᱸᱠᱟᱱᱟ? ᱡᱟᱦᱟᱸ ᱫᱚ ᱢᱤᱫᱴᱟᱝ ᱠᱷᱚᱵᱚᱨ ᱯᱟᱥᱱᱟᱣ ᱞᱟᱹᱜᱤᱫ ᱛᱮ, ᱰᱟᱠ ᱴᱤᱠᱤᱴ ᱥᱮ ᱴᱤᱠᱤᱴ ᱢᱟᱫᱽᱫᱷᱚᱢ ᱤᱭᱟᱹ ᱪᱤᱴᱷᱤ ᱥᱮ ᱢᱤᱫᱴᱮᱱ ᱴᱟᱭᱤᱢ ᱞᱟᱜᱟᱜ ᱛᱟᱦᱮᱸᱫᱼᱟ᱾ ᱦᱮᱸ ᱱᱟᱦᱟᱜ ᱫᱚ ᱥ ᱟᱢ ᱚᱠᱟ ᱨᱮᱪᱚ ᱢᱮᱱᱟᱢᱟ, ᱤᱧ ᱚᱠᱟ ᱨᱮᱪᱚ, ᱚᱱᱟ ᱠᱟᱛᱷᱟ ᱛᱮᱦᱮᱧᱼᱼ ᱥᱟᱢᱟᱝ ᱫᱟᱯᱨᱟᱨᱟᱢ ᱞᱮᱠᱟᱞᱟᱝ ᱨᱚᱯᱚᱲ ᱠᱟᱱᱟ ᱥᱮ᱾
ᱮᱠᱫᱚᱢ
ᱢᱤᱫᱴᱟᱝ ᱢᱤᱫᱴᱟᱝ ᱚᱠᱛᱚ ᱫᱚ, ᱱᱚᱝᱠᱟᱱᱟᱜ ᱢᱚᱡ ᱛᱟᱦᱮᱸ ᱠᱟᱱᱟ᱾
ᱦᱳᱭ, ᱟᱫᱚ ᱱᱚᱣᱟ ᱢᱤᱫᱴᱟᱝ ᱟᱨᱚ ᱵᱷᱟᱜᱮ ᱴᱮᱠᱱᱤᱠᱮᱞ ᱠᱚ, ᱳᱲᱳᱝ ᱠᱟᱫᱟ ᱠᱚ ᱡᱟᱦᱟᱸᱭ᱾ ᱧᱮᱞᱚᱜ ᱠᱟᱱᱟ ᱟᱢ ᱡᱩᱫᱤ, ᱦᱳᱭᱛᱚ ᱟᱢ ᱦᱤᱛᱚᱜ ᱟᱢ ᱚᱸᱰᱮ ᱚᱲᱟᱜ ᱨᱮ ᱢᱮᱱᱟᱜ ᱢᱮᱭᱟ, ᱤᱧ ᱦᱚᱸ ᱦᱚᱭᱛᱳ ᱵᱤᱫᱮᱥ ᱨᱮ ᱢᱤᱱᱟᱹᱧᱼᱟ᱾ ᱟᱪᱪᱷᱟ ᱥᱩᱫᱩ ᱞᱟᱝ ᱨᱚᱯᱚᱲ ᱠᱟᱱᱟ ᱫᱚ ᱰᱟᱝ, ᱯᱷᱳᱱ ᱛᱮ ᱠᱟᱛᱷᱟᱜ ᱠᱟᱱᱟ ᱞᱟᱝ ᱫᱚ ᱵᱟᱝ, ᱥᱟᱶᱛᱮ ᱱᱮᱛᱟᱨ ᱱᱤᱭᱟᱹ ᱡᱩᱜᱽ ᱨᱮᱫᱚ ᱟᱵᱚ, ᱵᱷᱤᱰᱭᱳ ᱠᱚᱞ ᱛᱮᱦᱚᱸ ᱵᱚᱱ ᱨᱚᱯᱚᱲ ᱫᱟᱲᱮᱭᱟᱜ ᱠᱟᱱᱟ ᱥᱮ᱾ ᱢᱩᱴᱟᱹᱱ ᱤᱧ ᱦᱚᱸ ᱟᱢᱟᱜ ᱢᱩᱠᱷᱟᱹᱱᱤᱧ ᱫᱤᱥᱟᱹᱭᱟ, ᱟᱢ ᱦᱚᱸ ᱤᱧᱟᱹᱜ ᱢᱩᱠᱷᱟᱹᱱᱮᱢ ᱫᱤᱥᱟᱹᱭᱟ, ᱟᱨ ᱱᱚᱣᱟ ᱢᱤᱫᱴᱟᱝ ᱢᱩᱠᱷᱟᱹᱱ ᱧᱮᱞ ᱟᱠᱟᱫ ᱠᱚᱣᱟ ᱢᱩᱴᱷᱟᱹᱱ ᱮᱠᱫᱚᱢ᱾
ᱢᱟᱱᱮ ᱠᱚᱭᱮᱠ ᱥᱮᱠᱮᱱᱰ ᱛᱮ ᱢᱮᱱ ᱜᱟᱱᱚᱜ-ᱟ ᱡᱮ ᱟᱢᱟᱜ ᱚᱸᱰᱮᱱᱟᱜ ᱡᱟᱦᱟᱸᱱᱟᱜ ᱜᱮ ᱚᱞ ᱵᱤᱞ ᱠᱚᱦᱚᱸ ᱱᱚᱰᱮ ᱤᱫᱤ ᱥᱮᱴᱮᱨᱚᱜ ᱠᱟᱱᱟ ᱾ ᱥᱚᱨᱟ ᱥᱚᱨᱤ ᱧᱮᱞ ᱧᱮᱯᱮᱞ ᱛᱟᱞᱟᱛᱮ ᱨᱚᱯᱚᱲ ᱦᱚᱸ ᱜᱟᱱᱚᱜ ᱠᱟᱱᱟ᱾ ᱡᱟᱦᱟᱸᱱᱟᱜ ᱮᱯᱮᱢ ᱪᱟᱯᱟᱞ ᱱᱚᱣᱟ ᱮᱸᱜ ᱚᱱᱞᱟᱭᱤᱱ ᱛᱟᱞᱟ ᱛᱮᱜᱮ ᱮᱯᱮᱢ ᱪᱟᱯᱟᱞ ᱜᱟᱱᱚᱜ ᱠᱟᱱᱟ᱾ ᱱᱚᱸᱜ-ᱚᱭ ᱡᱮ ᱢᱤᱫᱴᱮᱱ ᱥᱩᱵᱤᱫᱷᱟ ᱟᱨᱠᱤ᱾ ᱦᱮᱸ ᱢᱤᱫᱴᱮᱱ ᱡᱟᱭᱜᱟ ᱠᱷᱚᱱᱟᱜ ᱟᱨ ᱢᱤᱫᱴᱮᱱ ᱡᱟᱭᱜᱟ ᱢᱤᱫᱴᱟᱝ ᱠᱟᱜᱚᱡ ᱠᱳᱞ ᱢᱮᱞ ᱨᱮᱦᱚᱸ ᱡᱟᱦᱟᱸ ᱞᱮᱠᱟ ᱢᱤᱫᱴᱮᱱ ᱪᱤᱴᱷᱤ ᱚᱞ ᱠᱟᱛᱮ ᱵᱚᱱ ᱠᱩᱞ ᱫᱟᱲᱮᱭᱟᱜ ᱠᱟᱱᱟ ᱥᱚᱸᱜᱮ ᱪᱟᱞᱟᱜ ᱠᱟᱱᱟ ᱾ ᱡᱟᱦᱟᱸ ᱫᱚ ᱵᱟᱠᱷᱟᱱ ᱫᱚ ᱢᱤᱫᱴᱟᱝ ᱚᱠᱛᱚ ᱛᱟᱦᱮᱸ ᱠᱟᱱᱟ ᱚᱱᱟ ᱢᱤᱫ ᱪᱟᱸᱫᱳ ᱞᱟᱜᱟᱜ ᱠᱟᱱ ᱛᱟᱵᱳᱱ ᱛᱟᱦᱮᱸᱫ ᱾
ᱱᱚᱝᱠᱟ ᱜᱮ ᱛᱮᱦᱮᱧ ᱡᱚᱛᱚ ᱡᱤᱱᱤᱥ ᱨᱮᱱᱟᱜ ᱜᱮ ᱯᱚᱨᱤᱵᱚᱨᱛᱚᱱ ᱦᱩᱭ ᱟᱠᱟᱱᱟ ᱡᱩᱜᱽ ᱥᱟᱶᱛᱮ ᱾ ᱦᱮᱸ ᱛᱟᱞ ᱢᱤᱞᱟᱹᱣ ᱠᱟᱛᱮᱫ ᱛᱟᱦᱮᱸᱱ ᱦᱩᱭᱩᱜ ᱛᱟᱵᱚᱱᱟ ᱪᱟᱞᱟᱣ ᱦᱩᱭᱩᱜ-ᱟ ᱾ ᱦᱮᱸ ᱟᱫᱚ ᱱᱚᱣᱟ ᱠᱚ ᱮᱱᱛᱮᱫ ᱡᱩᱫᱤ ᱟᱞᱟᱝ ᱞᱟᱝ ᱞᱟᱹᱭᱟ ᱡᱮ ᱮᱸ ᱢᱟᱨᱮ ᱢᱟᱨᱮᱱᱟᱜ ᱢᱤᱫᱴᱮᱱ ᱡᱟᱦᱟᱸ ᱢᱟ ᱞᱟᱹᱭ ᱛᱟᱞᱝ ᱢᱮ
ᱮᱠᱫᱚᱢ ᱡᱩᱜ
ᱡᱩᱜᱽ ᱵᱚᱫᱚᱞ ᱥᱟᱶ ᱥᱟᱶᱛᱮ
ᱥᱟᱶᱛᱮ ᱟᱫᱚ ᱦᱳᱭ ᱥᱟᱶ ᱥᱟᱶᱛᱮ ᱛᱚ ᱱᱚᱣᱟ ᱦᱤᱛᱚᱜ ᱡᱟᱦᱟᱸ ᱪᱟᱞᱟᱜ ᱠᱟᱱᱟ ᱚᱱᱟ ᱠᱚᱵᱚᱱ ᱤᱫᱤ ᱩᱛᱟᱹᱨᱟ ᱦᱳᱭ ᱮᱠᱫᱚᱢ ᱾
ᱡᱩᱜᱽ ᱵᱚᱫᱚᱞ ᱥᱟᱶ ᱥᱟᱶᱛᱮ ᱠᱟᱹᱢᱤ ᱠᱚᱦᱚᱸ ᱟᱹᱨᱩ ᱯᱷᱮᱨᱟᱣ ᱤᱫᱤᱜ ᱠᱟᱱᱟ ᱾ ᱦᱚᱸᱜ-ᱚᱭ ᱡᱮ ᱢᱤᱫᱴᱤᱱ
ᱟᱲᱟᱝ ᱛᱮᱦᱮᱧ ᱱᱩᱱᱟᱹᱜ ᱞᱟᱯᱷᱟᱝ ᱨᱟᱠᱟᱵ ᱠᱟᱱᱟ ᱡᱟᱦᱟᱸ ᱫᱚ ᱢᱤᱫᱴᱮᱱ ᱮᱸ ᱡᱟᱦᱟᱸ ᱠᱟᱹᱢᱤ ᱦᱳᱭᱛᱚ ᱢᱤᱫ ᱪᱟᱸᱫᱳ ᱞᱟᱜᱟᱜ ᱛᱟᱸᱦᱮᱫ ᱚᱱᱟ ᱢᱤᱫ ᱫᱤᱱᱛᱮ ᱠᱟᱹᱢᱤ ᱜᱟᱱᱚᱜ-ᱟ ᱡᱚᱛᱚ ᱨᱚᱠᱚᱢ᱾
ᱦᱤᱛᱳᱜ ᱧᱮᱞᱚᱜ ᱠᱟᱱᱟ ᱱᱚᱸᱜᱼᱚᱭ
ᱱᱚᱝᱠᱟᱱᱼᱟᱜ ᱟᱭᱢᱟ ᱜᱟᱞᱢᱟᱨᱟᱣ ᱠᱚᱜᱮ ᱛᱮᱦᱮᱧ ᱱᱚᱣᱟ ᱠᱚᱢᱟᱱ ᱚᱠᱛᱚ ᱨᱮᱞᱟᱝ ᱜᱟᱞᱢᱟᱨᱟᱣ ᱠᱮᱫᱟ᱾ ᱮᱠᱷᱟᱱ ᱱᱚᱣᱟ ᱜᱟᱞᱢᱟᱨᱟᱣ ᱫᱚ ᱟᱹᱰᱤ ᱢᱟᱱᱮ ᱮᱸ ᱫᱟᱢ ᱟᱱᱟᱜ ᱜᱟᱞᱢᱟᱨᱟᱣ ᱠᱟᱱ ᱛᱟᱞᱟᱝᱟ ᱱᱩᱱᱟᱹᱜ
ᱮᱠᱫᱚᱢ ᱾
ᱮᱸᱜ ᱱᱚᱣᱟ ᱜᱟᱞᱢᱟᱨᱟᱣ ᱦᱮᱸ ᱟᱹᱰᱤ ᱱᱟᱯᱟᱭ ᱜᱮ ᱦᱩᱭ ᱠᱟᱱᱟ᱾ ᱛᱚ ᱪᱚᱞᱚ ᱱᱚᱝᱠᱟ ᱜᱮ ᱱᱚᱝᱠᱟ ᱠᱟᱹᱢᱤ ᱦᱚᱨᱟ ᱛᱟᱞᱟᱛᱮ ᱪᱟᱞᱟᱣ ᱤᱫᱤᱜ ᱢᱟ ᱥᱮ ᱪᱮᱫ ᱞᱮᱠᱟ?
ᱦᱳᱭ ᱥᱟᱶᱛᱮ ᱚᱱᱟᱠᱚ ᱥᱟᱯᱲᱟᱣ ᱤᱫᱤ ᱦᱩᱭᱩᱜ-ᱟ ᱱᱤᱡᱮ ᱠᱚᱜᱮ ᱮᱠᱫᱚᱢ᱾
ᱟᱠᱚ ᱠᱚ ᱛᱮᱦᱮᱧ ᱱᱚᱣᱟ ᱠᱟᱹᱢᱤ ᱨᱮᱠᱚ ᱞᱟᱦᱟ ᱞᱮᱱᱠᱷᱟᱱ ᱯᱟᱞᱮ ᱠᱷᱟᱱ ᱫᱚ ᱵᱷᱟᱜᱤᱜ-ᱟ ᱛᱟᱭᱚᱢ ᱫᱟᱨᱟᱢ ᱨᱮᱱ ᱟᱵᱚ ᱡᱚᱛᱚ ᱨᱮᱱᱟᱜ ᱥᱩᱵᱤᱫᱷᱟ ᱦᱩᱭᱩᱜ-ᱟ ᱚᱱᱟ ᱫᱚ ᱴᱷᱤᱠ ᱜᱮᱭᱟ᱾ ᱱᱚᱣᱟ ᱠᱚ ᱢᱮᱱ ᱠᱟᱛᱮ ᱜᱮ ᱛᱮᱦᱮᱧ ᱫᱚᱞᱟᱝ ᱢᱩᱪᱟᱹᱫ ᱠᱟᱫᱟ ᱢᱟ ᱛᱚᱵᱮ ᱡᱚᱦᱟᱨ ᱜᱮ ᱢᱟ ᱦᱮᱸ
ᱡᱚᱦᱟᱨ ᱜᱮ ᱦᱳᱭ ᱢᱟ ᱾